ᱦᱮᱞᱳ
ᱦᱮᱞᱳ ᱡᱚᱦᱟᱨ ᱜᱮ,
ᱦᱮᱸ ᱡᱚᱦᱟᱨ ᱜᱮ᱾
ᱦᱳᱭ ᱪᱮᱫ ᱞᱮᱠᱟ ᱱᱟᱯᱟᱭ ᱜᱮᱭᱟᱢ ᱟᱨ ᱨᱚᱲ, ᱦᱳᱭ ᱟᱸᱡᱚᱢᱚᱜ ᱠᱟᱱ ᱜᱮᱭᱟ ᱟᱢᱟᱜ ᱫᱚ ᱠᱞᱤᱭᱟᱨᱤᱧ ᱟᱸᱡᱚᱢᱮᱜ ᱠᱟᱱᱟ ᱤᱧᱟᱹᱜ ᱮᱢ ᱟᱸᱡᱚᱢᱮᱜ ᱠᱟᱱᱟ᱾
ᱦᱳᱭ ᱠᱟᱹᱴᱤᱡ ᱠᱟᱴᱟᱜ ᱠᱟᱱᱟ ᱨᱚᱲ ᱚᱱᱟᱜᱮ ᱱᱮᱴᱣᱟᱨᱠ,
ᱦᱳᱭ ᱦᱳᱭ ᱚᱱᱟ ᱫᱚ ᱦᱟᱸᱜ ᱡᱩᱛᱩ ᱚᱱᱟ ᱫᱚ ᱮᱯᱞᱤᱠᱮᱥᱚᱱ ᱨᱮᱭᱟᱜ ᱤᱥᱩ ᱠᱟᱱ ᱜᱮᱭᱟ ᱛᱟᱦᱚᱞᱮ᱾ ᱱᱤᱛᱚᱜ ᱵᱮᱱ ᱟᱸᱡᱚᱢᱮᱫ ᱠᱟᱱᱟ,
ᱦᱮᱸ ᱟᱸᱡᱚᱢᱮᱫᱼᱟ ᱞᱤᱧ᱾
ᱦᱳᱭ ᱛᱟᱦᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ?
ᱪᱮᱫ ᱠᱚ ᱮᱠᱷᱚᱱ ᱫᱚ ᱚᱲᱟᱜ ᱨᱮᱜᱮ ᱫᱟᱜᱽ ᱡᱚᱨᱚᱜ ᱠᱟᱱᱟ ᱛᱚ᱾
ᱦᱳᱭ ᱦᱳᱭ,
ᱞᱟᱹᱭ ᱫᱟᱞᱤᱧ ᱚᱸᱰᱮ ᱫᱚᱢᱮ ᱥᱚᱵᱽᱫᱚ ᱟᱸᱡᱚᱢᱚᱜ ᱠᱟᱱᱟ ᱠᱟᱹᱴᱤᱡ ᱥᱟᱭᱤᱰ ᱞᱮᱱᱠᱷᱟᱱ ᱮᱴᱟᱜ ᱥᱮᱫ ᱵᱷᱟᱜᱤ ᱠᱚᱜᱼᱟ ᱦᱚᱭᱛᱚ᱾
ᱛᱚ ᱤᱭᱟᱹ
ᱦᱳᱭ ᱠᱞᱤᱭᱟᱨ ᱜᱮᱭᱟ᱾
ᱦᱳᱭ ᱚᱱᱟ ᱞᱟᱹᱜᱤᱫ ᱛᱮ ᱟᱹᱰᱤ, ᱢᱟ ᱪᱮᱫ ᱠᱚ ᱢᱮᱱᱟ, ᱱᱩᱠᱩ ᱡᱟᱱᱣᱟᱨ ᱠᱚᱦᱚᱸ ᱱᱟᱦᱟᱜ ᱟᱹᱰᱤ ᱵᱟᱹᱲᱤᱡ ᱵᱮᱛᱟᱠ ᱨᱮᱠᱚ ᱞᱟᱜ ᱛᱟᱦᱮᱱᱟ,
ᱦᱳᱭ ᱦᱳᱭ ᱟᱨ ᱱᱚᱣᱟ ᱢᱟ ᱟᱨ ᱚ ᱮᱯ ᱛᱚ ᱵᱟᱭ ᱵᱩᱡᱟᱭ ᱛᱚ ᱟᱫᱚ,
ᱦᱮᱸ ᱫᱟᱜ ᱡᱟᱲᱤ ᱠᱩ ᱦᱳᱭ᱾
ᱞᱟᱹᱭᱵᱤᱱ ᱪᱮᱫ ᱵᱤᱱ ᱞᱟᱹᱭᱮᱫ ᱛᱟᱦᱮᱸᱱᱟ,
ᱚ ᱢᱮᱱᱫᱟᱞᱤᱧ ᱟᱯᱮᱥᱮᱫ ᱫᱟᱜ ᱡᱟᱹᱲᱤ ᱠᱚ ᱪᱮᱫ ᱞᱮᱠᱟ ᱛᱟᱦᱚᱞᱮ?
ᱫᱟᱜᱽ ᱡᱟᱹᱲᱤ ᱠᱚᱫᱚ ᱫᱚ ᱦᱩᱭᱩᱜ ᱠᱟᱱ ᱜᱮᱭᱟ ᱢᱚᱴᱟᱢᱩᱴᱤ ᱟᱨ ᱠᱤ ᱡᱟᱹᱯᱩᱫ ᱫᱚ ᱵᱷᱟᱜᱤ ᱜᱮ ᱦᱩᱭᱩᱜ ᱠᱟᱱᱟ᱾
ᱚ ᱦᱳᱭ ᱦᱳᱭ,
ᱦᱮᱸ
ᱡᱟᱹᱯᱩᱜᱮ ᱦᱩᱭᱩᱜ ᱠᱟᱱᱟ ᱱᱚᱛᱮ ᱦᱚᱸ ᱜᱚᱴᱟ ᱜᱮ ᱚᱱᱠᱟᱜ ᱜᱮ᱾
ᱦᱳᱭ ᱟᱯᱮ ᱥᱮᱜ ᱟᱯᱮ ᱥᱮᱜ ᱦᱚᱸ,
ᱦᱳᱭ ᱟᱞᱮ ᱥᱮᱫ ᱦᱚᱸ ᱱᱚᱜᱼᱚᱭ ᱡᱟᱹ ᱡᱟᱹᱯᱩᱫ ᱮ ᱞᱟᱜᱟᱣ ᱠᱟᱜ ᱜᱮᱭᱟ᱾ ᱫᱟᱜᱽ ᱡᱟᱹᱯᱩᱫ ᱱᱚᱜᱼᱚᱭ ᱱᱤᱛ ᱜᱮ ᱛᱷᱚᱲᱟ ᱜᱷᱟᱹᱲᱤᱡ ᱞᱟᱦᱟᱭᱼᱟ,
ᱥᱩᱲ ᱠᱮᱜᱼᱟ᱾
ᱟᱪᱪᱷᱟ ᱟᱪᱪᱷᱟ ᱠᱟᱹᱴᱤᱜ ᱮ ᱠᱟᱴᱟᱜ, ᱚᱱᱟ ᱨᱚᱲ
ᱠᱟᱡᱟᱠ ᱢᱟᱪᱷᱟ ᱜᱮᱭ ᱫᱟᱜᱽ ᱮᱜ ᱠᱟᱱ ᱛᱟᱦᱮᱱᱟ᱾
ᱠᱟᱴᱟᱜ ᱠᱟᱱᱟ ᱨᱚᱲ ᱵᱟᱝ ᱟᱸᱡᱚᱢᱚᱜ ᱠᱟᱱᱟ ᱴᱷᱤᱠ ᱠᱚ ᱨᱮ,
ᱟᱪᱪᱷᱟ ᱟᱵᱮᱱᱻᱱᱟᱜ ᱴᱟᱣᱟᱨ ᱢᱮᱱᱟᱜ ᱜᱮᱭᱟ ᱠᱤ,
ᱦᱚᱸ ᱢᱮᱱᱟᱜ ᱜᱮᱭᱟ ᱟᱹᱞᱤᱧ ᱟᱜ ᱨᱮ ᱴᱟᱣᱟᱨ᱾
ᱢᱮᱱ ᱫᱟᱧ ᱦᱚᱭ ᱟᱹᱞᱤᱧ ᱫᱟᱷᱨᱮ ᱦᱚᱸ ᱴᱟᱣᱟᱨ ᱢᱮᱱᱟᱜ ᱜᱮᱭᱟ ᱱᱟᱦᱟᱜ᱾ ᱟᱫᱚ ᱠᱟᱴᱟᱜ ᱠᱟᱱᱟ ᱪᱮᱫ ᱤᱭᱟᱹ ᱛᱮ ᱚᱱᱟ ᱫᱚ ᱵᱟᱹᱞᱤᱧ ᱵᱩᱡᱷᱟᱹᱣ ᱫᱟᱲᱮᱜ ᱠᱟᱱᱟ,
ᱦᱳᱭ ᱦᱳᱭ ᱚᱱᱟ ᱢᱟ ᱱᱟᱜ ᱠᱷᱟᱱ ᱱᱮᱴ ᱣᱟᱨᱠ ᱮᱥᱩ ᱛᱮᱜᱮ ᱦᱩᱭ ᱛᱚ ᱦᱩᱭ ᱫᱟᱲᱮᱜᱼᱟ᱾
ᱦᱮᱸ ᱦᱳᱭ
ᱦᱮᱸ ᱟᱸᱡᱚᱢ ᱚᱜ ᱠᱟᱱ ᱜᱮᱭᱟ᱾
ᱦᱳᱭ ᱛᱟᱦᱞᱮ ᱛᱚᱵᱮ ᱟᱵᱮᱱ ᱯᱷᱤᱴ ᱛᱟᱦᱮᱱ ᱞᱟᱹᱜᱤᱫ ᱪᱮᱫ ᱠᱚ ᱵᱮᱱ ᱪᱮᱫ ᱞᱮᱠᱟ ᱵᱮᱱ ᱪᱮᱫ ᱠᱚ ᱵᱮᱱ ᱛᱟᱦᱮᱱᱟ ᱥᱮ ᱵᱟᱝ
ᱮᱠᱥᱟᱨ ᱥᱟᱭᱤᱡ ᱫᱚ ᱵᱟᱝ ᱚᱱᱠᱟ ᱮᱠᱥᱟᱨ ᱥᱟᱭᱤᱡ ᱫᱚ ᱵᱟᱝ ᱮᱠᱥᱟᱨ ᱥᱟᱭᱤᱡ ᱵᱟᱲᱟᱭ ᱦᱩᱭᱩᱜ ᱜᱮᱭᱟ᱾
ᱚ
ᱦᱳᱭ ᱦᱳᱭ ᱟᱪᱪᱷᱟ ᱛᱟᱦᱞᱮ ᱞᱟᱹᱭ ᱫᱟ ᱞᱤᱧ ᱡᱮ ᱞᱟᱹᱭ ᱫᱟ ᱞᱤᱧ ᱡᱮ ᱦᱚᱭ ᱛᱚ ᱫᱟᱜ ᱮᱜᱟᱭ ᱥᱮ ᱟᱫᱚ ᱦᱳᱲᱳ ᱨᱚᱦᱚᱭ ᱠᱚ ᱢᱟ ᱟᱯᱮ ᱥᱮᱫ ᱟᱨᱟᱢ ᱵᱚᱭ ᱱᱟ ᱥᱮ ᱵᱟᱝ?
ᱚ ᱟᱞᱮ ᱥᱮᱫ ᱢᱟ ᱱᱤᱛ ᱦᱚ ᱟᱯᱷᱚᱨ ᱠᱚ ᱦᱩᱭ ᱱᱟ ᱾ ᱞᱟᱹᱴᱩᱜ ᱠᱟᱱᱟ ᱟᱹᱣᱨᱤ ᱮᱛᱚ ᱮᱦᱚᱵᱚᱜᱼᱟ ᱨᱚᱦᱚᱭ ᱠᱚ ᱱᱟᱜ ᱟᱫᱚ ᱪᱟᱞᱟᱜ ᱠᱟᱱᱟ ᱵᱟᱹᱭ ᱵᱟᱹᱭ ᱛᱮ ᱞᱟᱹᱴᱩ ᱞᱮᱱ ᱠᱷᱟᱱ ᱜᱮ ᱱᱟᱦᱟᱜ ᱟᱫᱚ
ᱞᱮᱱ ᱠᱷᱟᱡ ᱜᱮ ᱱᱟᱦᱟᱜ ᱮᱛᱚᱦᱚᱵ ᱚᱜᱼᱟ᱾ ᱟᱫᱚ ᱟᱞᱮ ᱵᱟᱹᱜᱟᱞ ᱠᱚᱨᱮ ᱫᱚ ᱱᱟᱦᱟᱜ ᱢᱤᱫ ᱵᱟᱨ ᱦᱚᱲ ᱡᱟᱦᱟ ᱠᱚ ᱩᱱᱠᱩ ᱢᱤᱫ ᱵᱟᱨ ᱞᱟᱦᱟ ᱛᱚᱞᱟ ᱠᱚ ᱠᱚ ᱮᱨ ᱞᱮᱫᱼᱟ᱾ ᱞᱟᱹᱴᱩ ᱭᱮᱱ ᱛᱟᱠᱚ ᱟᱫᱚ ᱩᱱᱠᱩ ᱠᱚ ᱫᱚ ᱱᱟᱦᱟᱜ ᱨᱚᱦᱚᱭ ᱠᱚ ᱠᱚ ᱥᱩᱨᱩ ᱟᱠᱟᱱᱟ ᱱᱤᱛᱚᱜ ᱫᱚ ᱦᱳᱭ ᱟᱨ ᱟᱯᱮ ᱫᱤᱥᱚᱢ ᱥᱮᱫ ᱫᱚ?
ᱟᱪᱪᱷᱟ ᱟᱪᱪᱷᱟ ᱟᱞᱮ ᱦᱚᱸ ᱚᱱᱠᱟᱜ ᱜᱮ ᱢᱟᱱᱮ ᱥᱩᱨᱩ ᱠᱟᱜᱼᱟ ᱠᱚ ᱟᱞᱮ ᱥᱮᱱ ᱫᱚ ᱟᱹᱰᱤ ᱜᱟᱱ ᱜᱮ᱾
ᱦᱳᱭ ᱛᱟᱭ ᱦᱩᱲᱩ ᱨᱚᱦᱚᱭ ᱠᱚ ᱥᱮᱱᱚᱜ ᱦᱩᱭᱩᱜ ᱠᱟᱱᱟ ᱥᱮ ᱵᱟᱝ ᱛᱤᱱᱟᱹᱜ
ᱥᱮ ᱟᱹᱣᱨᱤ
ᱟᱞᱮ ᱭᱟᱜ ᱫᱚ ᱟᱹᱣᱨᱤᱭᱟᱜ-ᱟ ᱟᱹᱨᱤ ᱵᱚᱞ ᱛᱮ ᱦᱚᱜᱼᱚᱭ ᱜᱟᱯᱟ ᱢᱮᱭᱟᱝ ᱥᱮᱫ ᱠᱷᱚᱱᱟᱜ ᱟᱨᱟᱢ ᱵᱚᱜᱼᱟ ᱟᱫᱚ ᱱᱤᱛᱚᱜ ᱫᱚ ᱟᱯᱟᱛᱚᱛᱚ ᱚᱲᱟᱜ ᱨᱮ ᱜᱮ᱾
ᱦᱳᱭ ᱦᱳᱭ ᱛᱟᱦᱞᱮ ᱟᱯᱮ ᱪᱮᱫ ᱠᱚ ᱢᱮᱱᱟ ᱟᱯᱮ ᱥᱮᱫ ᱫᱚ ᱚᱱᱟ ᱯᱩᱡᱟᱹ ᱯᱟᱥᱟ ᱨᱮ ᱚᱱᱟ ᱟᱵᱚᱣᱟᱜ ᱟᱫᱤᱵᱟᱹᱥᱤ ᱡᱟᱦᱟᱸ ᱯᱚᱨᱚᱵ ᱵᱚᱱ ᱢᱮᱱ ᱛᱟᱦᱮᱱᱟ ᱥᱚᱦᱨᱟᱭ ᱯᱚᱨᱚᱵᱽ ᱚᱱᱟ ᱠᱚ ᱫᱚ ᱱᱟᱦᱟᱜ ᱯᱚᱨᱚᱵᱽ ᱠᱚ ᱫᱚ ᱦᱩᱭᱩᱜᱼᱟ ᱥᱮ ᱵᱟᱝ-ᱟ ᱟᱯᱮ ᱥᱮᱫ ᱫᱚ᱾
ᱦᱮᱸ ᱦᱳᱭᱳᱜ ᱜᱮᱭᱟ᱾ ᱥᱚᱨᱦᱟᱭ ᱯᱚᱨᱚᱵᱽ ᱫᱚ ᱦᱳᱭᱳᱜ ᱜᱮᱭᱟ᱾ ᱢᱚᱡᱽ ᱛᱮ ᱦᱩᱭᱩᱜ ᱜᱮᱭᱟ ᱟᱨ
ᱦᱳᱭ ᱛᱟᱦᱞᱮ ᱟᱯᱮ ᱥᱚᱨᱦᱟᱭ ᱫᱚ ᱱᱟᱸᱜ ᱛᱤᱱᱟᱹᱜ ᱫᱤᱱ ᱨᱮᱭᱟᱜ ᱯᱮ ᱢᱟᱱᱟᱣ ᱛᱟᱦᱮᱱᱟ ᱚᱱᱛᱮ ᱫᱚ ᱫᱚ ᱟᱯᱮ ᱟᱯᱮ ᱥᱮᱫ ᱫᱚ
ᱦᱮᱸ ᱟᱞᱮ ᱥᱮᱫ ᱫᱚ ᱯᱮ ᱫᱤᱱ ᱠᱚ ᱢᱟᱱᱟᱣ ᱜᱮᱭᱟ᱾
ᱯᱮ ᱫᱤᱱ ᱚ
ᱦᱳᱭ ᱦᱳᱭ
ᱟᱹᱰᱤ ᱠᱷᱟᱨᱟᱯ ᱮ ᱢᱟᱱᱟᱣ ᱛᱟᱦᱮ ᱱᱟ ᱟᱫᱚ ᱯᱮ ᱫᱤᱱ ᱫᱚ ᱱᱟᱦᱟᱜ ᱢᱟᱱᱟᱣ ᱢᱟᱱᱮ ᱮᱦᱚᱵ ᱫᱤᱱ ᱪᱚ ᱫᱚᱥᱟᱨ ᱛᱮᱥᱟᱨ ᱫᱚ ᱪᱮᱫ ᱪᱚ
ᱦᱮᱸ ᱛᱮᱢᱚᱱ ᱫᱚ ᱚᱱᱠᱟ ᱫᱚ ᱪᱮᱫ ᱦᱚᱸ ᱵᱟᱝ ᱠᱟᱱᱟ ᱟᱨ ᱢᱟᱱᱮ ᱟᱞᱮ ᱥᱮᱫ ᱫᱚ ᱢᱟᱲᱟᱝ ᱠᱷᱚᱱᱟᱜ ᱜᱮ ᱱᱚᱝᱠᱟ ᱧᱮᱞ ᱟᱹᱜᱩ ᱦᱳᱭ ᱠᱟᱱᱟ᱾ ᱚᱱᱠᱟ ᱜᱮ ᱟᱨᱠᱤ ᱟᱫᱚᱼᱼ ᱱᱮᱛᱟᱨ ᱦᱚᱸ ᱦᱳᱭ ᱟᱫᱚ ᱟᱞᱮ ᱥᱮᱫ ᱫᱚ ᱱᱚᱝᱠᱟᱼᱼ ᱢᱟᱱᱟᱣ ᱡᱟᱦᱟᱸ ᱫᱚ ᱟᱞᱮ ᱫᱚ ᱠᱟᱹᱞᱤ ᱯᱩᱡᱟᱹ ᱥᱳᱢᱟᱹᱭ ᱦᱳᱭᱳᱜ-ᱟ ᱛᱚ᱾ ᱟᱨ ᱡᱮᱫᱤᱱ ᱠᱟᱹᱞᱤ ᱯᱩᱡᱟᱹ ᱦᱳᱭᱳᱜᱼᱟ ᱥᱮᱫᱤᱱ ᱠᱷᱚᱱᱟᱜ ᱜᱮᱼᱼ ᱥᱮᱫᱤᱱ ᱠᱷᱚᱱᱟᱜ ᱜᱮ ᱟᱨᱠᱤ ᱟᱨᱟᱢᱵᱷᱚᱜ ᱛᱟᱞᱮᱭᱟ ᱟᱫᱚ ᱚᱱᱠᱟ ᱫᱚ ᱪᱮᱫ ᱦᱚᱸ ᱵᱟᱝ ᱦᱳᱭᱳᱜ ᱛᱟᱞᱮᱭᱟ᱾ ᱥᱩᱫᱩ ᱚᱱᱠᱟ ᱟᱨ ᱡᱮᱫᱤᱱ ᱠᱟᱹᱞᱤ ᱯᱩᱡᱟᱹ ᱦᱤᱞᱳᱜ᱾ ᱟᱨᱟᱢᱵᱚ ᱯᱷᱟᱥ ᱛᱟᱞᱮ ᱛᱟᱦᱞᱮ ᱩᱱ ᱦᱤᱞᱳᱜ ᱫᱚ ᱚᱱᱠᱟ ᱰᱟᱺᱝᱨᱤ ᱠᱚ ᱟᱹᱨᱩᱵ ᱯᱷᱟᱨᱼᱼ ᱯᱷᱟᱨᱪᱟ ᱠᱟᱛᱮ ᱛᱟᱨᱯᱚᱨᱮ ᱮ ᱟᱹᱨᱩᱵ ᱯᱷᱟᱨᱪᱟ ᱠᱚ ᱦᱳᱭᱳᱜᱼᱟ᱾ ᱟᱨ ᱟᱹᱭᱩᱵ ᱵᱮᱲᱟ ᱥᱮᱫᱼᱼ ᱥᱮᱫ ᱩᱱᱠᱩ ᱥᱩᱱᱩᱢ ᱠᱚ ᱚᱡᱚᱜ ᱟᱠᱚ ᱦᱩᱭᱩᱜᱼᱟ ᱟᱨᱼᱼ ᱜᱮ ᱚᱱᱟ ᱫᱮᱨᱮᱧ ᱛᱟᱦᱮᱱ ᱛᱟᱠᱚᱣᱟ ᱛᱚ ᱚᱱᱟ ᱠᱚᱨᱮᱼᱼ ᱥᱩᱱᱩᱢ ᱚᱡᱚᱜ ᱛᱟᱨ ᱯᱚᱨᱮᱼᱼ
ᱦᱩᱸ ᱦᱩᱸ
ᱛᱟᱨ ᱯᱚᱨᱮᱼᱼ ᱚᱱᱠᱟ ᱥᱩᱱᱩᱢ ᱚᱡᱚᱜ ᱠᱟᱛᱮ ᱛᱟᱯᱚᱨᱮ ᱚᱱᱠᱟ ᱯᱩᱡᱟᱹ ᱠᱟᱹᱴᱤᱡ ᱦᱩᱭᱩᱜᱼᱟ᱾
ᱦᱳᱭ
ᱟᱨ ᱢᱟᱱᱮ ᱚᱱᱠᱟ ᱟᱨᱠᱤ ᱯᱩᱡᱟᱹ ᱞᱮᱠᱟ ᱦᱩᱭᱩᱜᱼᱟ ᱪᱷᱳᱴᱳ ᱠᱷᱟᱴᱳ ᱛᱟᱨ ᱯᱚᱨᱮ ᱟᱫᱚᱼᱼ ᱮ ᱱᱚᱝᱠᱟ ᱵᱳᱢ ᱵᱟᱹᱛᱤ ᱠᱚ ᱫᱷᱚᱨᱟᱣ ᱦᱩᱭᱩᱜᱼᱟ ᱛᱟᱨ ᱯᱚᱨᱮᱼᱼ ᱛᱟᱯᱚᱨᱮ ᱚᱱᱠᱟ ᱠᱟᱛᱮ ᱜᱮ ᱩᱱ ᱦᱤᱞᱳᱜ ᱫᱚ ᱥᱮᱥᱚᱜᱼᱟ ᱛᱟᱯᱚᱨᱮ ᱫᱤᱱ ᱦᱚᱸ ᱚᱱᱠᱟ ᱜᱮ ᱟᱨ ᱡᱮᱫᱤᱱ ᱠᱷᱩᱱᱴᱟᱹᱣ ᱥᱮᱫᱤᱱ ᱵᱚᱨᱚᱱᱼᱼ ᱠᱷᱩᱱᱴᱟᱹᱣ ᱦᱩᱭᱩᱜᱼᱟ ᱛᱚ᱾ ᱟᱨ ᱥᱮᱫᱤᱱ ᱫᱚ ᱚᱲᱟᱜ ᱠᱚ ᱯᱩᱨᱟᱹ ᱚᱲᱟᱜ ᱠᱚ ᱪᱷᱚᱸᱪ ᱪᱷᱚᱸᱪ ᱦᱩᱭᱩᱜᱼᱟ ᱟᱨᱠᱤ, ᱮᱰᱻ ᱥᱟᱯᱷᱟ ᱠᱟᱛᱮ ᱛᱟᱨᱯᱚᱨᱮ ᱚᱝᱠᱟ ᱰᱟᱺᱝᱨᱤ ᱠᱚᱦᱚᱸ ᱟᱨ ᱢᱤᱫ ᱫᱷᱟᱣ ᱟᱹᱨᱩᱵᱼᱼ ᱠᱟᱛᱮᱫ ᱛᱟᱯᱚᱨᱮ ᱚᱱᱠᱟ ᱡᱟᱦᱟᱸ ᱠᱚ ᱪᱷᱚᱯᱼᱼ ᱠᱚ ᱞᱟᱹᱭᱟ ᱟᱞᱮ ᱥᱮᱫ ᱫᱚ ᱟᱯᱮ ᱥᱮᱫ ᱫᱚ ᱱᱟᱦᱟᱡ ᱠᱷᱟᱱ ᱪᱮᱫ ᱠᱚ ᱞᱟᱹᱭᱟ ᱵᱟᱞᱤᱧ ᱞᱟᱹᱭ ᱫᱟᱲᱮᱭᱟᱜ ᱠᱟᱱᱟ᱾ ᱟᱨ ᱢᱟᱱᱮ ᱚᱱᱠᱟ ᱪᱷᱟᱵᱟᱣ ᱠᱚ ᱦᱩᱭᱩᱜᱼᱟ ᱛᱟᱯᱚᱨᱮ ᱟᱨ ᱚᱱᱠᱟᱼᱼ ᱛᱤᱠᱤᱱ ᱥᱮᱫ ᱟᱫᱚ ᱚᱱᱟ ᱰᱟᱺᱝᱨᱤ ᱠᱚ ᱠᱷᱩᱱᱴᱟᱹᱣ ᱠᱚ ᱛᱚᱞ ᱠᱚᱣᱟ ᱛᱚ᱾ ᱟᱫᱚ ᱱᱚᱝᱠᱟ ᱠᱩᱞᱦᱤ ᱠᱩᱞᱦᱤ ᱛᱮ ᱠᱷᱩᱱᱴᱟᱹᱣ ᱛᱚᱞ᱾ ᱠᱚᱣᱟ ᱟᱫᱚ ᱛᱟᱯᱚᱨᱮ ᱚᱱᱠᱟ ᱢᱟᱱᱮ ᱤᱭᱟᱹᱭᱟᱠᱚ ᱚᱱᱟ ᱠᱚᱼᱼ ᱛᱟᱲᱟᱣ ᱟᱠᱚ ᱠᱷᱩᱱᱴᱤ ᱵᱤᱫ ᱞᱟᱹᱜᱤᱫ ᱛᱮ ᱾ ᱠᱷᱩᱱᱴᱤ ᱵᱤᱫ ᱞᱟᱹᱜᱤᱫ ᱛᱮ ᱠᱚ ᱛᱟᱲᱟᱣ-ᱟ ᱛᱟᱨ ᱯᱚᱨᱮ ᱟᱫᱚ ᱠᱚ ᱵᱤᱫᱼᱼ ᱵᱤᱫ ᱛᱟᱠᱚ ᱠᱷᱩᱱᱴᱤ ᱠᱚ ᱛᱟᱯᱚᱨᱮ ᱚᱱᱟ ᱠᱷᱩᱱᱴᱤ ᱜᱮ ᱛᱟᱦᱮᱱᱟ᱾ ᱪᱮᱫ ᱞᱮᱠᱟ ᱟᱨᱠᱤ ᱡᱟᱦᱟᱸᱭ ᱡᱟᱦᱟᱸ ᱞᱮᱠᱟ ᱠᱚ ᱤᱭᱟᱹ ᱛᱚᱞ ᱫᱟᱲᱮᱭᱟᱜᱼᱟ ᱯᱳᱭᱨᱳ ᱵᱳᱛᱚᱞ ᱫᱚ ᱛᱟᱦᱮᱸᱱ ᱜᱮᱭᱟ᱾ ᱦᱩᱸ ᱟᱨ ᱛᱟᱯᱚᱨᱮ ᱚᱱᱟ ᱥᱟᱶᱛᱮ ᱯᱚᱭᱥᱟ ᱠᱚ ᱢᱟᱱᱮ ᱦᱳᱭᱛᱳ ᱚᱱᱟ ᱠᱷᱩᱱᱴᱤ ᱪᱮᱛᱟᱱ ᱨᱮ ᱦᱳᱭᱛᱚ ᱪᱷᱟᱛᱟ ᱠᱚᱼᱼ ᱛᱚᱞ ᱠᱮᱫᱟ ᱪᱷᱟᱛᱟ ᱨᱮ ᱛᱟᱦᱮᱸᱱᱟ ᱦᱚᱭᱛᱳ ᱵᱤᱥᱠᱩᱴ ᱛᱟᱯᱚᱨᱮ ᱯᱚᱭᱥᱟ ᱛᱟᱯᱚᱨᱮ ᱢᱟᱱᱮ ᱟᱹᱰᱤ ᱨᱚᱠᱚᱢᱼᱼ ᱨᱚᱠᱚᱢᱟᱜ ᱡᱚᱢᱟᱜ ᱡᱤᱱᱤᱥ ᱛᱟᱦᱮᱸᱱᱟ ᱚᱱᱟᱨᱮ᱾ ᱚᱱᱠᱟ ᱠᱚ ᱛᱚᱞ ᱠᱟᱜᱼᱟ ᱟᱫᱚ ᱡᱟᱦᱟᱸᱭ ᱠᱚ ᱠᱷᱩᱱᱴᱟᱹᱣ ᱠᱚᱣᱟ ᱟᱫᱚ ᱛᱟᱯᱚᱨᱮ, ᱠᱷᱩᱱᱴᱟᱹᱣ ᱠᱚ ᱛᱚᱞ ᱠᱚᱣᱟ ᱰᱟᱝᱨᱤ᱾ ᱠᱚ ᱟᱫᱚ ᱡᱟᱦᱟᱸᱭ ᱠᱚ ᱠᱷᱩᱱᱴᱟᱹᱣ ᱠᱚᱣᱟ ᱡᱟᱦᱟᱸᱭ ᱠᱚ ᱡᱟᱶᱟᱭ ᱛᱟᱠᱚ ᱠᱚ, ᱦᱮᱹ ᱱᱮᱣᱛᱟ ᱠᱟᱠᱚ ᱠᱚ ᱛᱚ ᱛᱟᱦᱞᱮ ᱟᱫᱚ ᱩᱱᱠᱩ ᱡᱟᱶᱟᱭᱼᱼ ᱠᱚ ᱠᱚ ᱠᱷᱩᱱᱴᱟᱹᱣ ᱠᱚᱣᱟ ᱛᱟᱯᱚᱨᱮ ᱩᱱᱠᱩ ᱜᱮᱠᱚ ᱫᱮᱡᱚᱜᱼᱟ ᱚᱱᱟ ᱠᱷᱩᱱᱴᱤ ᱨᱮᱫᱚ᱾ ᱚᱱᱟ ᱠᱷᱩᱱᱴᱤ ᱨᱮᱭᱟᱜ ᱚᱱᱟ ᱠᱷᱩᱱᱴᱟᱹᱣ ᱠᱷᱩᱱᱴᱟᱹᱣ ᱛᱮ ᱜᱮ ᱟᱨᱠᱤ ᱚᱱᱟ ᱛᱟᱯᱚ ᱨᱮ᱾ ᱦᱩᱸ ᱟᱨ ᱚᱱᱟ ᱟᱬᱜᱚᱭ ᱟᱠᱚ ᱡᱟᱶᱟᱭ ᱢᱤᱫ ᱦᱚᱲᱮ ᱫᱮᱡᱚᱜᱼᱟᱭ ᱚᱸᱰᱮ ᱛᱟᱯᱚ ᱨᱮ ᱚᱱᱟ ᱯᱟᱣᱨᱟᱹ ᱵᱳᱛᱳᱞ ᱛᱳᱞᱮ ᱟᱬᱜᱚᱭᱟ ᱛᱟᱯᱚᱨᱮ ᱚᱱᱟ ᱡᱟᱦᱟᱸ ᱠᱚ ᱠᱚ ᱛᱚᱞ ᱠᱟᱜᱼᱟ ᱚᱱᱟ ᱨᱮ ᱡᱚᱢᱟᱜ ᱡᱤᱱᱤᱥ ᱠᱚ ᱯᱚᱭᱥᱟ ᱠᱚ ᱚᱱᱟ ᱠᱚ ᱥᱟᱱᱟᱢ ᱟᱜ ᱟᱬᱜᱩᱭᱟ᱾ ᱛᱟᱯᱚᱨᱮ ᱚᱱᱠᱟ ᱚᱱᱠᱟ ᱛᱮ ᱜᱮ ᱟᱨᱠᱤ ᱜᱚᱴᱟ ᱜᱚᱴ ᱟᱨ ᱱᱮᱴᱣᱚᱨᱠ ᱛᱷᱚᱲᱟ ᱯᱨᱚᱵᱞᱮᱢ ᱫᱟᱭ᱾
ᱡᱟᱢᱟᱭ ᱠᱚᱲᱟ ᱚᱸᱰᱮ ᱠᱷᱩᱱᱴᱟᱹᱣ
ᱵᱟᱝ ᱟᱸᱡᱚ ᱢᱚᱜ ᱠᱟᱱᱟ᱾ ᱨᱚᱲ
ᱢᱟᱱᱮ ᱰᱟᱝᱨᱟᱭ ᱩᱱᱤ ᱡᱮ ᱦᱤᱥᱟᱹᱵ ᱵᱮᱱ ᱞᱟᱹᱭ ᱠᱮᱜ-ᱟ ᱵᱮ ᱞᱟᱹᱭ ᱠᱮᱭᱟ ᱚᱱᱟᱨᱮ ᱦᱳᱭ ᱟᱨ
ᱦᱩᱸ ᱦᱩᱸ ᱦᱩᱸ
ᱟᱸᱡᱚᱢ ᱚᱜ ᱠᱟᱱᱟ ᱟᱸᱡᱚᱢ ᱫᱟᱵᱮᱱ
ᱦᱮᱸ ᱦᱮᱸ ᱟᱸᱡᱚᱢ ᱫᱟᱞᱤᱧ
ᱦᱳᱭ ᱡᱟᱦᱟ ᱞᱟᱹᱭ ᱠᱮᱜ ᱟ ᱚᱱᱟ ᱮᱱᱛᱮ ᱨᱤᱯᱤᱴ ᱵᱚ ᱞᱟᱹᱭ ᱠᱟᱜ ᱟ ᱟᱨ ᱟᱹᱰᱤ ᱠᱚᱢ ᱥᱚᱢᱚᱭ ᱨᱮ ᱚᱱᱠᱟ ᱵᱮᱱ ᱞᱟᱹᱭ ᱠᱟᱱᱟᱜ ᱛᱚ ᱟᱫᱷᱟ ᱜᱷᱚᱱᱴᱟ ᱨᱮ ᱦᱚᱸ ᱱᱟᱜ ᱵᱟᱝ ᱢᱩᱪᱟᱹᱫ ᱟᱞᱤᱧ ᱞᱤᱧ ᱢᱤᱫ ᱠᱷᱟᱢ ᱚᱱᱟ ᱞᱟᱹᱜᱤᱫ ᱞᱤᱧ ᱦᱟᱛᱟᱣ ᱜᱮᱭᱟ᱾ ᱟᱞᱤᱧ ᱞᱟᱹᱜᱤᱫ ᱛᱟᱦᱚᱞᱮ ᱫᱚ ᱟᱞᱮ ᱥᱮᱫ ᱦᱚᱸ ᱢᱚᱬᱮ ᱫᱤᱱ ᱱᱚᱣᱟ ᱫᱚ ᱦᱩᱭᱩᱜ ᱛᱟᱦᱮᱸᱱᱟ᱾ ᱦᱳᱭ ᱛᱚ ᱢᱚᱬᱮ ᱥᱤᱧ ᱨᱮ ᱫᱚ ᱟᱫᱚᱜ ᱦᱟᱸᱜ ᱱᱟᱥᱮ ᱱᱟᱜ ᱞᱤᱧ ᱠᱩᱞᱤ ᱧᱚᱜ ᱮᱫ ᱵᱮᱱᱟ ᱟᱵᱮᱱ ᱥᱮ ᱚᱸᱰᱮ ᱫᱚ ᱢᱟᱹᱡᱷᱤ ᱯᱟᱨᱟᱱᱤᱠ ᱠᱚᱫᱚ ᱟᱯᱮ ᱥᱮᱫ ᱫᱚ ᱦᱟᱸᱜ ᱢᱮᱱᱟᱜ ᱠᱚᱣᱟ ᱥᱮ ᱵᱟᱝ?
ᱢᱮᱱᱟᱜ ᱠᱟᱜ ᱠᱚᱣᱟ᱾
ᱚ ᱦᱳᱭ ᱦᱳᱭ ᱦᱳᱭ ᱟᱫᱚ ᱚᱱᱟ ᱡᱚ ᱠᱷᱚᱱ ᱥᱮᱞᱟᱭ ᱠᱚ ᱱᱮᱰᱟ ᱠᱮᱫ ᱜᱮ ᱮᱱᱛᱮᱱ ᱟᱞᱮ ᱥᱮᱫ ᱦᱚᱸ ᱚᱱᱠᱟᱜ ᱜᱮ ᱟᱫᱚ ᱟᱞᱮ ᱥᱮᱫ ᱫᱚ ᱱᱟᱦᱟᱜ ᱱᱚᱣᱟ ᱱᱚᱣᱟ ᱡᱟᱱᱩᱣᱟᱨᱤ ᱢᱟᱹᱦᱱᱟ ᱨᱮ ᱦᱩᱭᱩᱜ ᱛᱟᱦᱮᱱᱟ᱾ ᱦᱳᱭ ᱱᱚᱣᱟ ᱯᱩᱥ ᱨᱮᱞᱮ ᱢᱟᱱᱟᱜ ᱛᱟᱦᱮᱱᱟ ᱟᱞᱮ ᱟᱵᱚ ᱯᱩᱥ ᱛᱮ ᱫᱚ ᱟᱫᱚ ᱱᱚᱛᱮ ᱫᱚ ᱪᱮᱫ ᱞᱮᱠᱟ ᱯᱳᱥ ᱵᱚᱸᱜᱟ ᱨᱮ ᱟᱫᱚ ᱮᱱᱵᱟᱛ ᱴᱟᱹᱰᱤ ᱪᱟᱞᱟᱣ ᱠᱟᱛᱮ ᱱᱟᱭᱮ ᱠᱟᱛᱮ ᱚᱸᱰᱮ ᱯᱩᱡᱟᱹ ᱯᱟᱥᱟ ᱠᱮᱫ ᱟᱨ ᱯᱩᱡᱟᱹ ᱠᱟᱛᱮᱫ ᱚᱸᱰᱮ ᱠᱷᱚᱱᱚᱡ ᱜᱮ ᱴᱚᱸᱰᱟ ᱠᱟᱛᱮ ᱴᱟᱢᱟᱠ ᱠᱟᱛᱮ ᱨᱩ ᱠᱟᱛᱮ ᱚᱲᱟᱜ ᱚᱲᱟᱜ ᱠᱚ ᱠᱮᱫᱮ ᱭᱟ ᱟᱫᱚ ᱩᱱ ᱦᱤᱞᱳᱜ ᱫᱚ ᱱᱟᱦᱟᱜ ᱠᱷᱟᱹᱞᱤ ᱩᱢ ᱰᱟᱹᱵᱽᱨᱟᱹ ᱠᱚ ᱦᱩᱭᱩᱜᱼᱟ ᱱᱟᱦᱟᱜ ᱠᱤᱪᱨᱤᱡ ᱠᱷᱟᱹᱰᱩ ᱣᱟᱜ ᱪᱤᱱᱟᱜ ᱯᱩᱡᱟᱹ ᱠᱚᱯᱟ ᱥᱟᱞᱟᱜ ᱚᱱᱟ ᱠᱚ ᱟᱹᱨᱩᱵ ᱥᱟᱯᱷᱟ ᱠᱟᱛᱮᱫ ᱰᱟᱹᱵᱽᱨᱟᱹ ᱠᱟᱛᱮᱫ ᱚᱱᱟ ᱫᱚᱥᱟᱨ ᱦᱤᱞᱟᱹᱜ ᱫᱚ ᱱᱟᱦᱟᱜ ᱜᱟᱹᱭ ᱠᱷᱩᱰᱟᱹᱣ ᱦᱩᱭᱩᱜᱼᱟ ᱴᱷᱤᱠ ᱜᱮᱭᱟ ᱜᱟᱹᱭ ᱡᱟᱜᱟᱣ ᱦᱟᱛᱟᱣ ᱦᱩᱭᱩᱜᱼᱟ᱾ ᱜᱟᱹᱭ ᱡᱟᱜᱟᱣ ᱦᱩᱭᱩᱜᱼᱟ ᱚᱲᱟᱜ ᱚᱲᱟᱜ ᱨᱮ ᱠᱚ ᱥᱮᱨᱮᱧ ᱦᱚᱴᱚ ᱠᱟᱜᱼᱟ ᱯᱮᱜᱚᱲ ᱥᱮᱫ ᱨᱮ ᱤᱱᱟᱹ ᱛᱟᱭ ᱱᱚᱢ ᱫᱚ ᱚᱱᱟ ᱫᱚᱥᱟᱨ ᱦᱤᱞᱳᱜ ᱜᱮ ᱩᱱ ᱦᱤᱞᱳᱜ ᱜᱮ ᱵᱚᱸᱜᱟ ᱦᱩᱭᱩᱜᱼᱟ ᱢᱟᱱᱮ ᱯᱩᱡᱟᱹ ᱞᱮᱠᱟ ᱠᱚ ᱦᱩᱭᱩᱜᱼᱟ ᱤᱱ ᱦᱤᱞᱚᱜ ᱜᱮ ᱤᱱ ᱦᱤᱞᱚᱜ ᱜᱮ ᱯᱚᱡᱟ ᱯᱩᱡᱟᱹ ᱦᱩᱭᱩᱜᱼᱟ ᱥᱩᱠᱨᱤ ᱠᱚ ᱠᱚ ᱠᱩᱴᱟᱹᱢ ᱠᱚᱣᱟ ᱥᱤᱢ ᱠᱚ ᱠᱚ ᱠᱩᱴᱟᱹᱢ ᱠᱚᱣᱟ᱾ ᱩᱱ ᱦᱤᱞᱳᱜ ᱜᱮ ᱯᱩᱡᱟᱹ ᱚᱱᱟ ᱫᱚ ᱦᱩᱭᱩᱜᱼᱟ ᱯᱷᱤᱨ ᱛᱮᱥᱟᱨ ᱦᱤᱞᱳᱜ ᱫᱚ᱾ ᱱᱟᱦᱟᱜ ᱦᱩᱭᱩᱜᱼᱟ᱾ᱚᱱᱟ ᱪᱮᱫ ᱠᱚ ᱢᱮᱛᱟᱜᱼᱟ? ᱠᱷᱩᱱᱴᱟᱹᱣ ᱦᱩᱭᱩᱜ ᱛᱟᱦᱮᱱᱟ ᱚᱱᱟ ᱡᱟᱦᱟᱢ ᱞᱟᱹᱭ ᱠᱮᱜ ᱚᱱᱮ ᱡᱟᱶᱟᱭ ᱠᱚ ᱚᱱᱟ᱾ ᱟᱞᱮ ᱥᱮᱫ ᱦᱚᱸ ᱚᱱᱟ ᱫᱚ ᱦᱩᱭᱩᱜ ᱜᱮᱭᱟ ᱚᱱᱟ ᱯᱟᱹᱨᱟᱹᱢᱯᱟᱨᱟ ᱫᱚ ᱢᱮᱱᱟᱜ ᱜᱮᱭᱟ ᱡᱟᱦᱟᱸ ᱦᱟᱺᱰᱤ ᱠᱚ ᱠᱚ ᱛᱚᱞ ᱠᱟᱜᱼᱟ ᱪᱟᱛᱚᱢ ᱠᱚ ᱠᱚ ᱞᱟᱫᱮ ᱠᱟᱜ-ᱟ᱾ ᱰᱟᱝᱨᱟ ᱠᱚ ᱛᱚᱞ ᱠᱚᱜ ᱚᱱᱟ ᱨᱮ ᱥᱟᱬ ᱰᱟᱝᱨᱟ᱾ ᱟᱪᱷᱟ ᱟᱨ ᱪᱳᱛᱷᱟ ᱫᱤᱱ ᱫᱚ ᱱᱟᱦᱟᱸᱜ ᱚᱱᱟ᱾ ᱚᱱᱟ ᱡᱟᱞᱤ ᱠᱚ ᱢᱮᱛᱟᱜ ᱛᱟᱦᱮᱱᱟ ᱚᱱᱟ ᱚᱲᱟᱜ ᱚᱲᱟᱜ ᱪᱟᱞᱟᱣ ᱠᱟᱛᱮᱜ ᱚᱱᱮ᱾ ᱡᱚᱛᱚ ᱦᱚᱲ ᱢᱟ ᱥᱚᱨᱦᱟᱭ ᱨᱮᱢᱟ ᱵᱚᱱ ᱯᱩᱡᱟᱹᱜ ᱛᱮᱦᱮᱱ ᱜᱮ ᱡᱚᱛᱚ ᱦᱚᱲ ᱵᱚᱱ ᱨᱟᱹᱥᱠᱟᱹᱭ ᱛᱮᱦᱮᱱ ᱜᱮ ᱟᱫᱚ ᱱᱟᱦᱟᱜ ᱚᱱᱟ᱾ ᱱᱤᱭᱚᱢ ᱠᱟᱱᱟ ᱟᱛᱩ ᱦᱤᱥᱟᱹᱵᱽ ᱨᱮ ᱢᱟᱱᱮ ᱚᱲᱟᱜ ᱚᱲᱟᱜ᱾ ᱪᱟᱞᱟᱣ ᱠᱟᱛᱮᱫ ᱢᱟᱱᱮ ᱩᱱᱠᱩ ᱩᱱᱠᱩ ᱦᱚᱸ ᱴᱩᱠᱩᱡ ᱦᱟᱺᱰᱤ ᱠᱚ ᱠᱚ ᱫᱚᱦᱚ ᱠᱟᱜᱼᱟ ᱱᱟᱦᱟᱸᱜ ᱟᱫᱚ ᱩᱱᱠᱩ ᱠᱩ ᱴᱷᱮᱡ ᱵᱚᱞᱚ ᱠᱟᱛ ᱩᱱᱠᱩ ᱛᱟᱭᱱᱚᱢ ᱫᱚ ᱤᱱᱟᱹ ᱜᱮ ᱦᱩᱭᱱᱟ ᱟᱨ ᱢᱩᱪᱟᱹᱫ ᱨᱮᱫᱚ ᱱᱟᱦᱟᱸᱜ ᱦᱩᱭᱩᱜᱼᱟ ᱥᱮᱸᱫᱽᱨᱟ, ᱥᱟᱠᱨᱟᱛ᱾ ᱦᱮᱸ ᱟᱫᱚ ᱥᱮᱸᱫᱽᱨᱟ ᱨᱮᱫᱚ ᱠᱤᱪᱷᱩ ᱥᱮᱸᱫᱽᱨᱟ ᱦᱩᱭ ᱡᱟᱱᱣᱟᱨ ᱠᱚ ᱡᱤᱵᱽᱼᱡᱟᱱᱛᱩ ᱠᱚ ᱥᱤᱠᱟ ᱞᱮᱠᱟ ᱦᱩᱭᱩᱜᱼᱟ ᱟᱫᱚ ᱟᱫᱚᱱ ᱱᱟᱦᱟᱸᱜ ᱚᱱᱟ ᱥᱤ᱾ ᱥᱮᱠᱟᱨ ᱢᱮᱠᱟᱨ ᱠᱚ ᱫᱚ ᱥᱮᱠᱟᱨ ᱨᱮ‌ᱫᱚ ᱚᱱᱟ ᱫᱟᱨᱮ ᱠᱚ ᱢᱟᱜ ᱠᱟᱛᱮᱜ ᱟᱹᱜᱩ ᱦᱩᱭᱩᱜᱼᱟ ᱴᱷᱮᱝᱜᱟ ᱠᱚ ᱚᱱᱟ᱾ ᱟᱯᱱᱟᱨ ᱟᱯᱱᱟᱨ ᱴᱷᱮᱱᱜᱟ ᱠᱚ ᱠᱚ ᱢᱟᱜ ᱟᱹᱜᱩ ᱡᱚᱸᱜᱼᱟ ᱵᱤᱨ ᱠᱷᱚᱡ ᱚᱱᱟ᱾ ᱟᱫᱚ ᱵᱟᱠᱚ
ᱦᱩᱸ ᱦᱩᱸ
ᱢᱚᱬᱮ ᱧᱤᱫᱟᱹ ᱮᱱᱮᱡ ᱥᱮᱨᱮᱧ ᱫᱚ ᱦᱩᱭᱩᱜ ᱛᱮᱦᱮᱱ ᱜᱮᱭᱟ ᱟᱨ ᱢᱟᱱᱮ ᱟᱹᱭᱩᱵ ᱵᱮᱞᱟ ᱞᱮᱱ ᱠᱷᱟᱡ ᱜᱤ᱾ ᱡᱚᱛᱚ ᱦᱚᱲ ᱥᱟᱜ ᱦᱚᱸ ᱦᱩᱭᱩᱜ ᱛᱮᱦᱮᱱ ᱜᱮᱭᱟ ᱟᱨ ᱟᱯᱮ ᱥᱮᱫ ᱫᱚ ᱮᱱᱮᱡ ᱥᱮᱨᱮᱧ ᱫᱚ ᱦᱩᱭᱩᱜᱼᱟ ᱵᱟ
ᱦᱮᱸ ᱦᱩᱭᱩᱜᱼᱟ ᱥᱟᱱᱟᱢ ᱞᱮᱠᱟ ᱱᱟᱜ ᱮᱱᱮᱡ ᱥᱮᱨᱮᱧ ᱜᱮ ᱦᱩᱭᱩᱜᱼᱟ ᱟᱞᱮ ᱥᱮᱫ ᱦᱚᱸ᱾
ᱦᱳᱭ ᱦᱳᱭ
ᱟᱪᱷᱟ ᱛᱚᱵᱮ ᱟᱨ ᱥᱚᱢᱚᱭ ᱠᱚ